ᱦᱮᱞᱳ ᱦᱮᱸ ᱡᱚᱦᱟᱨ ᱜᱮ ᱦᱳᱭ ᱟᱹᱞᱤᱧᱟᱜ ᱨᱚᱲ ᱵᱮᱱ ᱟᱸᱡᱚᱢᱮᱫᱼᱟ
ᱦᱮᱸ ᱦᱮᱸ ᱟᱡᱚᱢᱮᱜᱼᱟ ᱞᱤᱧ
ᱦᱳᱭ ᱛᱚ
ᱟᱨ ᱛᱮᱦᱮᱧ ᱟᱵᱚᱦᱚᱣᱟ ᱫᱚ ᱪᱮᱫ ᱞᱮᱠᱟ ᱛᱟᱦᱮᱸ ᱠᱟᱱᱟ ᱟᱯᱮᱥᱮᱫ ᱦᱚᱭ ᱦᱤᱸᱥᱤᱫ ᱛᱮᱦᱤᱱᱟᱜ
ᱮ ᱦᱚᱭ ᱦᱤᱸᱥᱤᱫ ᱢᱚᱸᱡᱽ ᱫᱚ ᱵᱟᱝ ᱛᱟᱦᱮᱸ ᱠᱟᱱᱟ ᱫᱟᱜ ᱮᱫ ᱛᱟᱦᱮᱸᱱᱟᱭ ᱥᱤᱛᱩ ᱥᱮᱛᱟᱜ ᱠᱷᱚᱱᱟᱜ ᱜᱮ
ᱟᱨ ᱟᱯᱮ ᱥᱮᱱᱟᱜ ᱚᱱᱛᱮ
ᱟᱞᱮᱥᱮᱫ ᱦᱚᱸ ᱥᱮᱛᱟᱜ ᱵᱮᱲᱟ ᱫᱟᱜ ᱮᱫ ᱛᱟᱦᱮᱸᱫ ᱟᱭ ᱟᱨ ᱱᱤᱛᱚᱜ ᱫᱚ ᱠᱟᱹᱴᱤᱡ ᱯᱷᱟᱠᱟ ᱟᱠᱟᱣᱟᱭ
ᱟᱨ
ᱦᱮᱸ
ᱴᱷᱤᱠ ᱜᱮᱭᱟ
ᱟᱨ ᱛᱟᱦᱚᱞᱮ ᱪᱟᱥ ᱠᱟᱹᱢᱤ ᱠᱚᱫᱚ ᱛᱤᱱᱟ ᱴᱟᱜ ᱞᱟᱦᱟ ᱠᱮᱫᱟ ᱯᱮ
ᱦᱮᱸ ᱪᱟᱥ ᱠᱟᱹᱢᱤ ᱠᱚᱫᱚ ᱱᱚᱜᱼᱚᱭ ᱟᱨᱚᱢᱵᱚ ᱟᱠᱟᱱᱟ ᱨᱚᱦᱚᱭ ᱠᱚ ᱟᱯᱮ ᱚᱱᱛᱮ
ᱟᱞᱮ ᱟᱞᱮ ᱱᱚᱛᱮ ᱦᱚᱸ ᱟᱨᱟᱢᱵᱷᱚ ᱠᱟᱫᱟᱞᱮ ᱟᱨᱠᱤ ᱢᱟᱲᱟᱝ ᱫᱚ ᱚᱱᱮ ᱫᱟᱜ ᱡᱟᱹᱲᱤ ᱵᱟᱝ ᱠᱷᱟᱹᱛᱤᱨ ᱛᱮᱜᱮ ᱱᱚᱜᱼᱚᱭ ᱨᱚᱦᱚᱭ ᱠᱚᱦᱚᱸ ᱵᱟᱝ ᱦᱩᱭ ᱟᱠᱟᱱ ᱛᱟᱦᱮᱸᱫᱼᱟ ᱛᱚ ᱱᱤᱛᱚᱜ ᱠᱟᱹᱴᱤᱡ ᱠᱟᱹᱴᱤᱡ ᱚᱞᱯᱚ ᱚᱞᱯᱚ ᱫᱟᱜ ᱫᱟᱭ ᱟᱨᱠᱤ ᱛᱟᱨᱡᱚᱱ ᱨᱚᱦᱚᱭ ᱠᱚᱫᱚ ᱮᱦᱚᱵ ᱠᱟᱫᱟᱞᱮ ᱛᱚ ᱟᱣᱨᱤ ᱞᱮ ᱪᱟᱵᱟᱭᱟ
ᱦᱳᱭ ᱟᱨ ᱟᱯᱮ ᱥᱮᱫ ᱫᱚ ᱚᱱᱛᱮ ᱫᱚ ᱥᱮᱨᱢᱟ ᱨᱮ ᱢᱤᱫ ᱫᱚᱢ ᱜᱮ ᱪᱟᱥ ᱦᱩᱭᱩᱜ ᱟ ᱥᱮ ᱵᱟᱨ ᱫᱚᱢ ᱜᱮ ᱪᱟᱥ ᱦᱩᱭᱩᱜᱼᱟ ᱵᱟᱨ ᱫᱚᱢ ᱯᱮ ᱪᱟᱥ-ᱟ᱾
ᱟᱞᱮ ᱱᱚᱛᱮ ᱫᱚ ᱥᱮᱨᱢᱟᱨᱮ ᱢᱤᱫ ᱫᱚᱢ ᱜᱮ ᱦᱩᱭᱩᱜ ᱜᱮᱭᱟ ᱢᱟᱱᱮ ᱟᱞᱮ ᱥᱮᱨᱢᱟ ᱡᱟᱹᱲᱤ ᱵᱷᱚᱨᱥᱟ ᱜᱮ ᱚᱱᱟᱛᱮ ᱢᱤᱫ ᱫᱷᱟᱣ ᱜᱮ ᱪᱟᱥ ᱫᱚ ᱦᱩᱭᱩᱜᱼᱟ᱾
ᱚ ᱟᱪᱪᱷᱟ
ᱟᱨ ᱟᱯᱮ ᱚᱱᱛᱮ
ᱟᱞᱮ ᱱᱚᱛᱮ ᱫᱚ ᱵᱟᱨ ᱫᱚᱢ ᱫᱚ ᱦᱩᱭᱩᱜᱼᱟ ᱮᱱᱠᱷᱟᱱ ᱫᱚ ᱡᱷᱚᱛᱚ ᱦᱚᱲ ᱫᱚ ᱵᱟᱝᱠᱚ ᱪᱟᱥ ᱜᱮᱭᱟ ᱵᱟᱨᱫᱚᱢ ᱫᱚ ᱟᱫᱚ ᱡᱟᱦᱟᱸ ᱟᱫᱚᱢ ᱟᱫᱚᱢ ᱠᱷᱮᱛ ᱡᱟᱦᱟᱸᱭ ᱠᱷᱮᱛ ᱢᱮᱱᱟᱜ ᱟᱠᱟᱫ ᱛᱟᱠᱚᱣᱟ ᱢᱟᱱᱮ ᱥᱮᱞᱚ ᱠᱚ ᱢᱮᱱᱟᱜ ᱠᱟᱫᱟ ᱚᱱᱟ ᱥᱩᱨ ᱨᱮ ᱡᱟᱦᱟᱸᱭᱟᱜ ᱠᱷᱮᱛ ᱢᱮᱱᱟᱜ ᱟᱠᱟᱫ ᱛᱟᱠᱚᱣᱟ ᱩᱱᱠᱩ ᱫᱚ ᱵᱟᱨᱫᱚᱢ ᱠᱚ ᱪᱟᱥ ᱜᱮᱭᱟ ᱟᱨ ᱡᱟᱦᱟᱸᱭ ᱠᱚᱣᱟᱜ ᱚᱱᱠᱟ ᱫᱟᱜ ᱥᱩᱡᱳᱜᱽ ᱥᱩᱵᱤᱫᱷᱟ ᱵᱟᱹᱱᱩᱜ ᱠᱟᱫᱟ ᱥᱮᱨᱢᱟ ᱵᱷᱚᱨᱥᱟ ᱜᱮ ᱢᱤᱫ ᱫᱚᱢ ᱜᱮᱞᱮ ᱪᱟᱥ ᱜᱮᱭᱟ ᱚᱱᱠᱟ ᱫᱚ ᱟᱨᱠᱤ ᱵᱟᱨ ᱫᱚᱢ ᱚᱴ ᱚᱫᱷᱮᱠ ᱠᱚᱫᱚ ᱵᱟᱨ ᱫᱚᱢ ᱟᱨ ᱸᱰᱮ ᱠᱚᱫᱚ ᱢᱤᱫ ᱫᱚᱢ ᱚᱱᱠᱟ
ᱚ
ᱦᱳᱭ
ᱛᱟᱦᱚᱞᱮ ᱟᱹᱵᱤᱱ ᱫᱚ ᱦᱩᱲᱩ ᱨᱚᱦᱚᱭ ᱠᱚᱫᱚ ᱵᱤᱱ ᱵᱟᱲᱟᱭᱟ ᱥᱮ ᱵᱟᱝᱟ
ᱦᱮᱸ ᱜᱟᱱ ᱜᱮᱭᱟᱞᱤᱧ ᱠᱟᱹᱴᱤᱡ ᱠᱟᱹᱴᱤᱡ ᱟᱫᱚ ᱟᱹᱞᱤᱧ ᱫᱚ ᱱᱚᱜᱼᱚᱭ ᱱᱤᱛᱚᱜ ᱫᱚ ᱯᱟᱲᱦᱟᱜ ᱠᱟᱱᱟᱞᱤᱧ ᱛᱚ ᱟᱫᱚ ᱵᱟᱭᱨᱮ ᱠᱚᱨᱮ ᱜᱮ ᱛᱟᱦᱮᱱ ᱦᱩᱭᱩᱜ ᱠᱟᱱᱟ ᱟᱫᱚ ᱪᱟᱥ ᱵᱟᱥ ᱥᱩᱢᱚᱭ ᱢᱟᱛᱚ ᱚᱲᱟᱜ ᱠᱚᱫᱚ ᱪᱟᱞᱟᱜ ᱵᱟᱝ ᱦᱩᱭᱩᱜ ᱠᱟᱱᱟ ᱛᱚ ᱟᱫᱚ ᱜᱟᱱ ᱜᱮᱭᱟᱞᱤᱧ ᱜᱟᱱ ᱫᱚ ᱠᱟᱹᱴᱤᱡ ᱠᱟᱹᱴᱤᱡ ᱫᱚ
ᱦᱳᱭ ᱟᱹᱰᱤ ᱱᱟᱯᱟᱭ
ᱦᱳᱭ
ᱦᱮᱸ ᱟᱹᱞᱤᱧ ᱦᱚᱸ ᱚᱱᱠᱟ ᱫᱚ ᱚᱞᱯᱚ ᱚᱞᱯᱚ ᱞᱤᱧ ᱫᱟᱲᱮᱭᱟᱜ ᱜᱮᱭᱟ ᱟᱹᱞᱤᱧ ᱦᱚᱸ ᱵᱟᱭᱨᱮ ᱠᱚᱨᱮ ᱞᱤᱧ ᱛᱟᱦᱮᱱ ᱜᱮᱭᱟ ᱚᱱᱠᱟ ᱚᱲᱟᱜ ᱠᱚᱨᱮᱜ ᱛᱟᱦᱮᱸ ᱵᱟᱝ ᱦᱩᱭᱩᱜ ᱜᱮᱭᱟ ᱥᱮᱨᱚᱠᱚᱢ ᱫᱚ ᱦᱟᱸᱜ ᱵᱟᱝ ᱪᱟᱞᱟᱣ ᱵᱟᱲᱟ ᱦᱩᱭ ᱠᱟᱱᱟ ᱛᱚ ᱚᱱᱟ ᱦᱚᱛᱮ ᱛᱮ ᱟᱨ ᱪᱮᱥᱴᱟ ᱞᱮᱠᱷᱟᱱ ᱫᱚ ᱦᱳᱭ ᱜᱮᱭᱟ ᱚᱱᱠᱟ ᱪᱮᱥᱴᱟ ᱦᱚᱸ ᱵᱟᱝ ᱦᱩᱭᱩᱜ ᱟᱠᱟᱱᱟ᱾
ᱦᱮ ᱱᱟᱯᱟᱭ ᱱᱟᱯᱟᱭ ᱠᱟᱛᱷᱟ
ᱦᱳᱭ ᱟᱨ ᱟᱨ ᱚᱱᱛᱮ ᱫᱚ ᱪᱮᱫ ᱦᱩᱲᱩ ᱠᱚᱯᱮ ᱪᱟᱥ ᱜᱮᱭᱟ
ᱟᱞᱮ ᱟᱞᱮ ᱱᱚᱛᱮ ᱫᱚ ᱦᱩᱲᱩ ᱫᱚ ᱢᱟᱱᱮ ᱚᱱᱠᱟ ᱫᱚ ᱫᱚᱢᱮ ᱫᱚ ᱵᱟᱠᱚ ᱪᱟᱥ ᱜᱮᱭᱟ ᱛᱚ ᱥᱩᱫᱷᱩ ᱱᱤᱡᱮ ᱡᱚᱢ ᱞᱟᱹᱜᱤᱫ ᱜᱮᱠᱚ ᱪᱟᱥ ᱜᱮᱭᱟ ᱟᱫᱚ ᱟᱹᱰᱤ ᱦᱚᱲ ᱟᱹᱰᱤ ᱞᱮᱠᱟᱱᱟᱜ ᱦᱩᱲᱩ ᱠᱚ ᱪᱟᱥ ᱜᱮᱭᱟ ᱚᱠᱚᱭ ᱫᱚ ᱥᱚᱨᱱᱚ ᱚᱠᱚᱭ ᱫᱚ ᱠᱟᱥᱢᱟᱱᱤ ᱡᱮ ᱡᱮᱢᱚᱱ ᱦᱩᱲᱩ ᱠᱚ ᱪᱟᱥ ᱜᱮᱭᱟ ᱵᱤᱵᱤ ᱮᱜᱟᱨᱚ ᱟᱨ ᱟᱯᱮ ᱚᱱᱛᱮ ᱫᱚ
ᱟᱞᱮ ᱥᱮᱫ ᱫᱚ ᱯᱚᱨᱚᱥᱢᱩᱱᱤ ᱟᱨ ᱩᱱᱟᱹᱜ ᱠᱚᱫᱚ ᱦᱟᱸᱜ ᱧᱩᱛᱩᱢ ᱫᱚ ᱵᱟᱹᱞᱤᱧ ᱵᱟᱲᱟᱭᱟ ᱛᱚ ᱚᱱᱟ ᱯᱚᱨᱚᱥᱢᱩᱱᱤ ᱜᱮ ᱵᱤᱥ ᱞᱤᱧ ᱟᱸᱡᱚᱢ ᱵᱟᱲᱟ ᱟᱠᱟᱫᱼᱟ ᱟᱫᱚ ᱚᱠᱚᱭ ᱪᱮᱫ ᱞᱮᱠᱟᱱᱟᱜ ᱠᱚᱠᱚ ᱪᱟᱥᱟ ᱩᱱᱟᱹᱜ ᱫᱷᱟᱣ ᱟᱞᱤᱧ ᱦᱚᱸᱛᱚ ᱵᱟᱹᱞᱤᱧ ᱥᱮᱱ ᱵᱟᱲᱟᱣ ᱟᱠᱟᱱᱟ ᱛᱚ ᱢᱟᱴᱷ ᱠᱷᱮᱛ ᱠᱚᱫᱚ ᱩᱱᱟᱹᱜ ᱫᱚ ᱵᱟᱹᱞᱤᱧ ᱵᱟᱲᱟᱭᱟ ᱦᱳᱭ
ᱦᱩᱸ ᱱᱟᱯᱟᱭ
ᱚ ᱛᱟᱦᱚᱞᱮ ᱟᱹᱵᱤᱱ ᱫᱚ ᱵᱤᱨ ᱫᱤᱥᱚᱢ ᱠᱟᱱᱟ ᱵᱤᱱ ᱥᱮ ᱵᱤᱞᱟᱹᱛ ᱫᱤᱥᱚᱢ
ᱟᱹᱞᱤᱧ ᱫᱚ ᱦᱟᱸᱜ ᱱᱤᱛᱚᱜ ᱫᱚ ᱟᱞᱮ ᱱᱚᱛᱮ ᱫᱚ ᱦᱟᱸᱜ ᱡᱚᱝᱜᱚᱞ ᱢᱚᱦᱚᱞ ᱯᱟᱲᱟᱜ ᱠᱟᱱᱟ ᱢᱟᱱᱮ ᱵᱤᱨ ᱫᱤᱥᱚᱢ ᱜᱮ
ᱚ ᱟᱹᱰᱤ ᱱᱟᱯᱟᱭ ᱵᱟᱝ ᱥᱮ ᱦᱮᱸ
ᱟᱨ ᱟᱵᱤᱱ ᱫᱚ
ᱟᱹᱞᱤᱧ ᱦᱚᱸ ᱵᱤᱨ ᱫᱤᱥᱚᱢ ᱫᱚ ᱵᱤᱨ ᱫᱤᱥᱚᱢ ᱠᱟᱱ ᱜᱮᱭᱟᱞᱤᱧ
ᱚ ᱱᱟᱯᱟᱭ
ᱦᱳᱭ ᱟᱞᱮ ᱥᱮᱫ ᱦᱚᱸ ᱵᱤᱨ ᱠᱚᱫᱚ ᱢᱮᱱᱟᱜ ᱠᱟᱫᱟ ᱡᱮ ᱮᱠᱟᱞ ᱜᱮ ᱵᱤᱨ ᱠᱚ ᱵᱟᱹᱱᱩᱜ ᱟᱠᱟᱫᱟ ᱚᱱᱠᱟ ᱫᱚ ᱵᱟᱝ-ᱟ ᱟᱨ ᱦᱚᱸᱜᱼᱚᱭ ᱵᱤᱱ ᱢᱮᱱ ᱠᱮᱜᱼᱟ ᱛᱟᱦᱚᱞᱮ ᱵᱤᱨ ᱫᱤᱥᱚᱢ ᱠᱟᱱᱟ ᱵᱤᱱ ᱛᱟᱦᱚᱞᱮ ᱵᱤᱨ ᱠᱚᱨᱮ ᱫᱚ ᱪᱮᱫ ᱪᱮᱫ ᱫᱟᱨᱮ ᱠᱚ ᱢᱮᱱᱟᱜ ᱠᱟᱫᱟ ᱵᱤᱨ ᱠᱷᱚᱱᱟᱜ ᱪᱮᱫ ᱪᱮᱫ ᱥᱟᱦᱟᱡᱡᱚ ᱯᱮ ᱧᱟᱢ ᱜᱮᱭᱟ᱾
ᱚ ᱟᱞᱮ ᱫᱚ ᱢᱟᱱᱮ ᱦᱮᱸ ᱵᱤᱨ ᱫᱤᱥᱚᱢ ᱠᱟᱱᱟᱞᱮ ᱵᱤᱨ ᱠᱷᱚᱱᱟᱜ ᱟᱹᱰᱤ ᱟᱭᱢᱟ ᱞᱮᱠᱟᱱᱟᱜ ᱡᱤᱱᱤᱥ ᱠᱚ ᱥᱟᱦᱟᱡᱽᱡᱚ ᱞᱮ ᱧᱟᱢ ᱜᱮᱭᱟ᱾ ᱮ ᱡᱮᱢᱚᱱ ᱥᱟᱠᱟᱢ ᱥᱟᱦᱟᱱ ᱩᱴ ᱯᱩᱴᱠᱟᱹ ᱛᱷᱮᱠᱮ ᱨᱟᱱ ᱢᱩᱨᱜᱟᱹᱱ ᱛᱷᱮᱠᱮ ᱡᱚᱛᱚ ᱜᱮᱞᱮ ᱧᱟᱢ ᱜᱮᱭᱟ ᱵᱤᱨ ᱠᱷᱚᱱᱟᱜ᱾ ᱟᱹᱰᱤ ᱢᱟᱱᱮ ᱟᱹᱰᱤ ᱥᱟᱦᱟᱡᱡᱚ ᱜᱮᱞᱮ ᱧᱟᱢ ᱜᱮᱭᱟ ᱵᱤᱨ ᱠᱷᱚᱱᱟᱜ
ᱦᱳᱭᱛᱚ ᱟᱹᱰᱤ ᱱᱟᱯᱟᱭ ᱟᱞᱮ ᱥᱮᱫ ᱦᱚᱸ ᱵᱤᱨ ᱠᱚᱫᱚ ᱢᱮᱱᱟᱜ ᱟᱠᱟᱫᱟ᱾ ᱡᱮᱢᱚᱱ ᱟᱞᱮ ᱦᱚᱸ ᱧᱟᱢ ᱜᱮᱭᱟ ᱱᱚᱝᱠᱟ ᱩᱫ ᱯᱷᱩᱴᱠᱟᱹ ᱥᱟᱦᱟᱱ ᱥᱟᱠᱟᱢ ᱫᱟᱹᱛᱟᱹᱱᱤ ᱨᱟᱱ ᱢᱩᱨᱜᱟᱹᱱ ᱚᱱᱠᱟᱱᱟᱜ ᱟᱹᱰᱤ ᱨᱚᱠᱚᱢᱟᱜ ᱤᱭᱟᱹ ᱜᱮᱵᱚᱱ ᱧᱮᱞ ᱧᱟᱢ ᱜᱮᱭᱟ ᱡᱚ ᱵᱤᱞᱤ
ᱟᱪᱪᱷᱟ ᱦᱳᱭ
ᱦᱮᱸ ᱚ ᱟᱫᱚᱢ ᱟᱫᱚᱢ ᱡᱟᱭᱜᱟ ᱨᱮᱫᱚ ᱢᱟᱲᱟᱝ ᱫᱚ ᱪᱮᱫᱞᱮᱠᱟ ᱵᱤᱨ ᱛᱟᱦᱮᱸ ᱠᱟᱱᱟ ᱚᱱᱠᱟ ᱫᱚ ᱵᱟᱹᱱᱩᱜ ᱟᱠᱟᱫᱟ ᱦᱟᱸᱜ᱾ ᱡᱮᱢᱚᱱ ᱱᱮᱛᱟᱨ ᱫᱚ ᱫᱚᱢᱮ ᱠᱚ ᱤᱭᱟᱹ ᱫᱟᱛᱚ ᱠᱷᱚᱛᱤᱭ ᱫᱟᱠᱚ ᱛᱚ᱾ ᱵᱤᱨ ᱠᱚ ᱦᱳᱭ ᱛᱚ ᱚᱱᱟᱠᱚ ᱱᱤᱭᱟᱹ ᱪᱮᱫ ᱵᱤᱱ ᱢᱮᱱᱟ ᱟᱹᱵᱤᱱ
ᱮ ᱱᱚᱜᱼᱚᱭ ᱱᱤᱛᱳ ᱫᱚ ᱢᱟᱱᱮ ᱪᱮᱫ ᱤᱧ ᱜᱮᱭᱟ ᱵᱤᱨ ᱪᱮᱛᱟᱱ ᱨᱮ ᱢᱟᱱᱮ ᱵᱤᱨ ᱠᱷᱚᱱᱟᱜ ᱟᱹᱰᱤ ᱞᱮᱠᱟᱱᱟᱜ ᱥᱟᱦᱟᱡᱡᱚ ᱵᱚᱱ ᱧᱟᱢᱟ ᱛᱟᱨᱯᱚ ᱨᱮ ᱱᱩᱠᱩ ᱡᱤᱭᱟᱹᱞᱤ ᱠᱚ ᱛᱟᱦᱮᱱ ᱴᱷᱟᱶ ᱠᱟᱱ ᱛᱟᱠᱚᱣᱟ ᱟᱨ ᱱᱤᱛᱚᱜ ᱢᱟᱱᱮ ᱵᱮᱥᱤᱨ ᱵᱷᱟᱜᱽ ᱜᱮ ᱧᱮᱞ ᱦᱩᱭᱩᱜ ᱠᱟᱱᱟ ᱵᱤᱨ ᱵᱚᱱ ᱢᱟᱭᱫᱟ ᱥᱮ
ᱦᱳᱭ
ᱟᱵᱚ ᱱᱤᱡᱮᱨᱟᱜ ᱢᱟᱱᱮ ᱤᱭᱟᱹ ᱞᱟᱹᱜᱤᱫ ᱛᱮ ᱟᱵᱚ᱾ ᱡᱤᱭᱟᱹᱞᱤᱭᱟᱜ ᱛᱟᱦᱮᱱ ᱴᱷᱟᱶ ᱵᱚᱱ ᱵᱟᱹᱲᱤᱡ ᱜᱤᱰᱤ ᱠᱟᱜ ᱠᱟᱱᱟ ᱱᱚᱣᱟ ᱫᱚ ᱩᱪᱤᱛ ᱫᱚ ᱵᱟᱝ ᱠᱟᱱᱟ ᱦᱮᱸ ᱥᱮ ᱪᱮᱫ ᱵᱮᱤᱱ ᱞᱟᱹᱭ᱾
ᱦᱳᱭ ᱱᱚᱣᱟ ᱠᱚᱫᱚ ᱩᱪᱤᱛ ᱫᱚ ᱮᱠᱟᱞ ᱜᱮ ᱵᱟᱝ ᱠᱟᱱᱟ ᱟᱨ᱾ ᱮ ᱡᱤᱭᱟᱹᱞᱤ ᱦᱚᱸ ᱛᱟᱦᱮᱱ ᱴᱷᱟ ᱮᱢᱟ ᱠᱚ ᱦᱩᱭᱩᱜᱼᱟ ᱟᱨ ᱟᱵᱚ ᱡᱩᱚᱫᱤ ᱢᱤᱫᱴᱤᱡ ᱫᱟᱨᱮ ᱵᱩᱱ ᱦᱳᱭᱛᱚ ᱟᱵᱚᱣᱟᱜ ᱫᱚᱨᱠᱟᱨ ᱦᱚᱸ ᱢᱮᱱᱟᱜ ᱟᱠᱟᱫᱟ ᱦᱮᱸ ᱡᱮᱢᱚᱱ ᱟᱵᱚ ᱫᱚ ᱡᱟᱞᱟᱱᱤ ᱠᱚᱵᱚᱱ ᱫᱚᱨᱠᱟᱨ ᱫᱚᱠᱟᱨᱟ ᱟᱨᱦᱚᱸ ᱚᱲᱟᱜ ᱠᱚ ᱵᱮᱱᱟᱣ ᱞᱟᱹᱜᱤᱫ ᱠᱟᱴ ᱠᱚᱦᱚᱸ ᱫᱚᱨᱠᱟᱨ ᱛᱟᱵᱚᱱ ᱜᱮᱭᱟ ᱥᱮ ᱛᱟᱦᱚᱞᱮ ᱟᱵᱚ᱾ ᱢᱤᱫᱴᱤᱡ ᱵᱚᱱ ᱢᱟᱜ ᱞᱮᱠᱷᱟᱱ ᱟᱵᱚ ᱯᱮᱭᱟ ᱯᱩᱱᱭᱟ ᱨᱚᱦᱚᱭ ᱞᱟᱜᱟᱣ ᱵᱚᱱᱟ᱾ ᱛᱟᱦᱚᱞᱮ ᱛᱚ ᱟᱵᱚᱣᱟᱜ ᱵᱤᱨᱵᱩᱨᱩ ᱠᱚᱦᱚᱸ᱾ ᱵᱷᱟᱜᱮ ᱛᱟᱦᱮᱱᱟ ᱟᱨ ᱟᱵᱚ ᱦᱚᱸ ᱱᱟᱯᱟᱭ ᱵᱚᱱ ᱛᱟᱦᱮᱱᱟ ᱦᱮᱸ ᱥᱮ ᱵᱟᱝ᱾
ᱦᱳᱭ ᱦᱳᱭ ᱦᱳᱭ ᱞᱟᱭᱚᱝ ᱨᱮᱱᱟᱜ ᱦᱚᱸ ᱵᱟᱝ ᱠᱷᱚᱛᱤᱜᱼᱟ ᱦᱳᱭ
ᱦᱮᱸ ᱦᱮ ᱟᱫᱚ ᱟᱯᱮ ᱚᱱᱛᱮ ᱫᱚ ᱪᱮᱫ ᱪᱮᱫ ᱯᱚᱨᱚᱵᱽ ᱠᱚ ᱦᱩᱭᱩᱜᱳᱜ ᱜᱮᱭᱟ ᱥᱮ ᱵᱟᱝ ᱦᱳᱳᱜ ᱜᱮᱭᱟ ᱯᱚᱨᱚᱵᱽ ᱠᱚ᱾
ᱦᱳᱭ ᱦᱩᱭᱩᱜ ᱜᱮᱭᱟ ᱟᱞᱮ ᱱᱚᱛᱮ ᱯᱚᱨᱚᱵᱽ ᱠᱚ ᱦᱩᱭᱩᱜ ᱜᱮᱭᱟ ᱟᱭᱢᱟ ᱞᱮᱠᱟᱱᱟᱜ ᱯᱚᱨᱚᱵᱽ ᱠᱚ ᱦᱩᱭᱩᱜ ᱜᱮᱭᱟ
ᱳᱭ ᱟᱹᱰᱤ ᱱᱟᱯᱟᱭ ᱛᱟᱦᱚᱞᱮ ᱟᱞᱮᱥᱮᱫ ᱦᱚᱸ ᱟᱹᱰᱤ ᱟᱭᱢᱟ ᱞᱮᱠᱟᱱᱟᱜ ᱟᱵᱩᱣᱟᱜ ᱥᱮᱨᱣᱟ ᱨᱮᱱᱟᱜ ᱯᱚᱨᱚᱵᱽ ᱠᱚᱫᱚ ᱡᱚᱛᱚ ᱞᱮᱠᱟᱱᱟᱜ ᱜᱮ ᱦ ᱦᱩᱭᱩᱜ ᱜᱮᱭᱟ᱾ ᱟᱵᱚ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱯᱚᱨᱚᱵᱽ ᱠᱚ ᱦᱩᱭᱩᱜ ᱜᱮᱭᱟ ᱦᱩᱭᱩᱜ ᱜᱮᱭᱟ ᱡᱚᱛᱚ ᱯᱨᱟᱭᱞᱮᱠᱟ ᱜᱮ᱾
ᱦᱳᱭ ᱦᱳᱭ
ᱦᱳᱭ ᱛᱚ ᱛᱟᱦᱚᱞᱮ ᱟᱵᱮᱱ ᱚᱱᱛᱮ ᱫᱚ ᱵᱟᱦᱟ ᱠᱚ ᱥᱚᱨᱦᱟᱭ ᱠᱚ᱾ ᱢᱟᱜ ᱢᱚᱬᱮ ᱠᱚ ᱚᱠᱟᱞᱮᱠᱟ ᱠᱚ ᱢᱟᱱᱟᱣ ᱜᱮᱭᱟ᱾
ᱦᱮᱸ ᱟᱞᱮ ᱱᱚᱛᱮ ᱱᱟᱯᱟᱭ ᱜᱮ ᱦᱩᱭᱩᱜ ᱜᱮᱭᱟ ᱵᱟᱦᱟ ᱥᱚᱨᱦᱟᱭ ᱢᱟᱜᱢᱚᱬᱮ᱾ ᱵᱷᱟᱜᱤ ᱜᱮ ᱢᱟᱱᱟᱣ ᱦᱩᱭᱩᱜ ᱜᱮᱭᱟ ᱡᱮᱦᱮᱛᱩ ᱟᱵᱚ ᱥᱟᱱᱛᱟᱲ ᱥᱚᱢᱟᱡᱽ ᱨᱮᱱᱟᱜ ᱠᱟᱱᱟ ᱢᱤᱫ᱾ ᱧᱩᱢᱟᱱᱟᱜ ᱯᱚᱨᱚᱵᱽ ᱠᱟᱱᱟ, ᱚᱱᱟ ᱠᱚᱫᱚ ᱱᱟᱯᱟᱭ ᱛᱮᱜᱮ ᱦᱩᱭᱩᱜ ᱜᱮᱭᱟ ᱱᱟᱯᱟᱭ ᱜᱮᱞᱮ ᱢᱟᱱᱟᱣ ᱜᱮᱭᱟ᱾
ᱦᱳᱭ ᱛᱚ ᱱᱚᱝᱠᱟᱜᱮ ᱢᱟᱱᱟᱣ ᱤᱫᱤ ᱞᱮᱠᱷᱟᱱᱜᱮ ᱱᱟᱯᱟᱭ ᱟᱵᱚᱦᱚ ᱢᱟᱱᱮ ᱟᱵᱚᱣᱟᱜ ᱱᱚᱣᱟ ᱫᱚ ᱡᱟᱛᱮ ᱵᱟᱵᱚᱱ ᱟᱜ ᱦᱚᱪᱚᱣᱟᱜ ᱢᱟ ᱱᱚᱣᱟ ᱠᱚᱫᱚ ᱟᱵᱚᱣᱟᱜ ᱫᱚᱦᱚ ᱫᱚ ᱫᱚᱨᱠᱟᱨ ᱠᱟᱱ ᱛᱟᱵᱚᱱ ᱜᱮᱭᱟ᱾ ᱟᱜ ᱞᱮᱱᱠᱷᱟᱱ ᱫᱚ ᱯᱚᱨᱮᱛᱮ ᱦᱟᱸᱜ, ᱟᱵᱚᱨᱮᱱ ᱜᱮ ᱵᱟᱝᱠᱚ ᱧᱟᱢᱟ, ᱜᱤᱫᱟᱹᱨ ᱯᱤᱫᱟᱹᱨ ᱠᱚ ᱵᱟᱝ ᱥᱮ? ᱪᱮᱫ ᱵᱤᱱ ᱢᱮᱱᱫᱟ ᱦᱳᱭ᱾
ᱱᱟᱯᱟᱭ ᱠᱟᱛᱷᱟ᱾
ᱦᱮᱸᱻ᱾
ᱛᱚ ᱟᱯᱮ ᱚᱱᱛᱮ ᱫᱚ ᱪᱮᱜᱮᱠᱟ ᱢᱟᱱᱮ?
ᱟᱨ ᱟᱞ ᱥᱮᱜ ᱦᱚᱸ ᱱᱟᱯᱟᱭ ᱜᱮᱞᱮ ᱢᱟᱱᱟᱣ ᱜᱮᱭᱟ ᱵᱟᱦᱟ ᱠᱚ, ᱥᱚᱨᱦᱟᱭ ᱠᱚ᱾ ᱡᱮᱢᱚᱱ ᱢᱟᱜ ᱢᱚᱬᱮ ᱠᱚ ᱥᱟᱠᱨᱟᱛ ᱠᱚ᱾ ᱡᱚᱛᱚ ᱜᱮ ᱟᱹᱰᱤ ᱱᱟᱯᱟᱭ ᱜᱮᱞᱮ ᱢᱟᱱᱟᱣ ᱜᱮᱭᱟ᱾ ᱟᱵᱚᱣᱟᱜ ᱥᱟᱱᱛᱟᱲ ᱥᱚᱢᱟᱡᱽ ᱨᱮᱱᱟᱜ ᱠᱟᱱᱟ, ᱟᱨ ᱵᱟᱵᱚᱱ ᱢᱟᱱᱟᱣ ᱪᱤᱫᱟᱜ?
ᱦᱳᱭᱻ ᱦᱳᱭᱻ᱾
ᱦᱳᱭᱻ᱾ ᱢᱟᱱᱟᱣ ᱜᱮᱭᱟᱞᱮ ᱟᱹᱰᱤ ᱱᱟᱯᱟᱭ ᱜᱮ ᱟᱞᱮ ᱥᱮᱜ ᱦᱚᱸ᱾ ᱟᱨ ᱚᱱᱮ ᱢᱮᱱᱮ ᱫᱟᱞᱤᱧ ᱡᱮ ᱢᱟ, ᱟᱞᱮ ᱥᱮᱫ ᱫᱚ ᱟᱸᱡᱚᱢ ᱵᱟᱲᱟ ᱠᱟᱜ ᱜᱮᱭᱟᱞᱤᱧ? ᱟᱹᱰᱤ ᱡᱟᱭᱜᱟ ᱨᱮ ᱡᱮ ᱜᱚᱢᱦᱟ ᱠᱚ ᱦᱳᱭᱳᱜ ᱜᱮᱭᱟ, ᱟᱯᱮ ᱚᱱᱛᱮ ᱫᱚ ᱦᱳᱭᱳᱜ ᱜᱮᱭᱟ ᱥᱮ ᱵᱟᱝᱟ?
ᱚ ᱦᱳᱭ-ᱦᱳᱭ ᱟᱹᱞᱤᱧ ᱦᱚᱞᱤᱧ ᱟᱸᱡᱚᱢ ᱫᱚᱞᱤᱧ ᱟᱸᱡᱚᱢ ᱠᱟᱜᱼᱟ ᱜᱚᱢᱦᱟ ᱯᱚᱨᱚᱵᱽ ᱟᱫᱚ ᱢᱮᱱ ᱠᱷᱟᱱ ᱟᱞᱮ ᱥᱮᱫ ᱫᱚ ᱱᱚᱛᱮ ᱫᱚ ᱵᱟᱝ ᱦᱳᱭᱳᱜ ᱜᱮᱭᱟ ᱜᱚᱢᱦᱟ ᱫᱚ᱾
ᱚ ᱟᱪᱪᱷᱟ ᱟᱫᱚᱢ ᱟᱫᱚᱢ ᱴᱚᱴᱷᱟ ᱠᱚᱨᱮ ᱫᱚ ᱵᱟᱝ ᱦᱳᱭᱳᱜ ᱜᱮᱭᱟ, ᱟᱫᱚ ᱴᱚᱴᱷᱟ ᱠᱚᱨᱮ ᱫᱚ ᱦᱳᱭᱳᱜ ᱜᱮᱭᱟ᱾ ᱴᱚᱴᱷᱟ ᱦᱚᱸᱛᱚ ᱯᱷᱟᱨᱟᱠ ᱵᱷᱤᱱᱟᱹ ᱵᱷᱤᱱᱟᱹ ᱜᱮᱛᱟ ᱵᱚᱱᱟ ᱥᱮ᱾ ᱟᱫᱚ ᱦᱳᱭ ᱟᱞᱮ ᱥᱮᱫ ᱦᱚᱸ, ᱚᱱᱮ ᱜᱚᱢᱦᱟ ᱫᱚ ᱵᱟᱝ ᱦᱭᱳᱜ ᱜᱮᱭᱟ᱾ ᱟᱫᱚᱞᱤᱧ ᱟᱸᱡᱚᱢ ᱵᱟᱲᱟ ᱠᱟᱜᱼᱟ, ᱚᱱᱟ ᱦᱳᱭᱳᱜ ᱛᱮ ᱟᱫᱚᱞᱤᱧ ᱠᱩᱞᱤᱭᱮᱫ ᱵᱤᱱᱟ ᱯᱟᱪᱮ ᱟᱯᱮᱥᱮᱫ ᱫᱚ ᱦᱩᱭᱩᱜᱼᱟᱥᱮ ᱵᱟᱝᱟ?
ᱵᱟ ᱵᱟᱝ ᱟᱞᱮᱥᱮᱫ ᱫᱚ ᱵᱟᱝ ᱦᱳᱭᱳᱜ ᱜᱮᱭᱟ᱾ ᱟᱹᱞᱤᱧ ᱦᱚᱞᱤᱧ ᱟᱸᱡᱚᱢ ᱠᱟᱜ ᱜᱮᱭᱟ᱾ ᱢᱟᱱᱮ ᱟᱹᱰᱤ ᱡᱟᱭᱜᱟ ᱨᱮᱜᱮ ᱦᱳᱭᱩᱜ ᱜᱮᱭᱟ, ᱢᱮᱱᱠᱷᱟᱱ ᱟᱞᱮ ᱱᱚᱛᱮ ᱫᱚ ᱵᱟᱝ ᱦᱳᱭᱳᱜ ᱜᱮᱭᱟ᱾
ᱚ ᱟᱪᱪᱷᱟ᱾
ᱦᱮᱸᱻ᱾
ᱦᱳᱭ᱾
ᱟᱪᱪᱷᱟ ᱢᱮᱱᱫᱟᱞᱤᱧ ᱛᱟᱦᱟᱞᱮ ᱡᱮᱢᱚᱱ ᱥᱚᱨᱦᱨᱟᱭ ᱠᱚ ᱟᱯᱮ ᱥᱮᱫ ᱦᱳᱭᱳᱜᱼᱟ? ᱟᱨ ᱥᱚᱨᱦᱟᱭ ᱫᱚ ᱯᱮ ᱫᱤᱱ ᱦᱳᱭᱳᱜᱼᱟ ᱥᱮ ᱢᱚᱬᱮ ᱫᱤᱱ ᱟᱯᱮ ᱚᱱᱛᱮ ᱫᱚ?
ᱦᱮᱸ ᱥᱚᱨᱦᱟᱭ ᱫᱚ ᱢᱟᱱᱮ ᱪᱮᱫ ᱞᱤᱧ ᱞᱟᱹᱭᱟ ᱟᱵᱚ ᱥᱟᱱᱛᱟᱲ ᱥᱚᱢᱟᱡᱽ ᱞᱮᱠᱟᱛᱮ ᱥᱚᱨᱦᱟᱭ ᱫᱚ ᱢᱟᱱᱮ ᱢᱚᱬᱮ ᱢᱟᱦᱟ ᱢᱟᱱᱟᱣ ᱨᱮᱱᱟᱜ ᱮ ᱠᱟᱛᱷᱟ ᱠᱚ ᱞᱟᱹᱭ ᱦᱚᱪᱚ ᱠᱟᱜᱼᱟ᱾ ᱟᱫᱚ ᱚᱱᱟᱛᱮ ᱢᱚᱬᱮ ᱢᱟᱦᱟ ᱜᱮ ᱦᱳᱭᱳᱜ ᱜᱮᱭᱟ᱾ ᱢᱚᱬᱮ ᱢᱟᱦᱟ ᱜᱮ ᱦᱳᱭᱳᱜ ᱜᱮᱭᱟ ᱟᱹᱰᱤ ᱡᱟᱸᱠ ᱡᱚᱢᱚᱠ ᱠᱟᱛᱮᱜ᱾ ᱛᱮᱜ ᱜᱮᱞᱮ ᱢᱟᱱᱟᱣ ᱜᱮᱭᱟ ᱢᱚᱬᱮ ᱢᱟᱦᱟ ᱜᱮᱞᱮ ᱦᱳᱭ ᱦᱚᱪᱚᱭ ᱜᱮᱭᱟ᱾
ᱦᱳᱭ ᱟᱹᱰᱤ ᱱᱟᱯᱟᱭ, ᱦᱳᱭ ᱦᱚᱪᱚ ᱞᱮᱠᱷᱟᱱ ᱜᱮ ᱵᱷᱟᱜᱮ ᱠᱟᱨᱚᱱ ᱟᱵᱚᱣᱟᱜ ᱫᱚ ᱢᱚᱬᱮ ᱥᱤᱧ ᱢᱚᱬᱮ ᱧᱤᱫᱟᱹ ᱜᱮ ᱢᱮᱱ ᱟᱠᱟᱜᱼᱟᱠᱚ ᱢᱟᱲᱟᱝ ᱠᱷᱚᱱᱟᱜ ᱡᱮ ᱢᱚᱬᱮ ᱥᱤᱧ ᱢᱚᱬᱮ ᱧᱤᱫᱟᱹ ᱯᱚᱨᱚᱵᱽ ᱠᱟᱱ ᱛᱟᱵᱚᱱᱟ ᱥᱚᱨᱦᱟᱭ ᱫᱚ ᱥᱮ᱾
ᱦᱳᱭ ᱦᱳᱭ ᱯᱟᱹᱦᱤᱞ ᱦᱟᱯᱲᱟᱢ ᱠᱚ ᱠᱚ ᱞᱟᱹᱭ ᱟᱹᱜᱩ ᱠᱟᱜᱼᱟ ᱢᱚᱬᱮ ᱥᱤᱧ ᱢᱚᱬᱮ ᱧᱤᱫᱟᱹ᱾
ᱦᱳᱭ ᱟᱫᱚ ᱟᱞᱮ ᱥᱮᱫ ᱫᱚ ᱱᱟᱜ ᱠᱷᱟᱱᱡ ᱢᱚᱬᱮ ᱥᱤᱧ ᱢᱚᱬᱮ ᱧᱤᱫᱟᱹ ᱠᱟᱛᱷᱟ ᱨᱮ ᱢᱮᱱᱟᱜ ᱠᱟᱫᱟ᱾ ᱟᱫᱚ ᱢᱟᱲᱟᱝ ᱫᱚ ᱦᱳᱭᱳᱜ ᱠᱟᱱ ᱛᱟᱦᱮᱸ ᱜᱮ ᱢᱚᱬᱮ ᱥᱤᱧ ᱢᱚᱬᱮ ᱧᱤᱫᱟᱹ ᱟᱫᱚ ᱱᱮᱛᱟᱨ ᱫᱚ ᱚᱱᱠᱟ ᱵᱟᱝ ᱦᱳᱭᱳᱜ ᱠᱟᱱᱟ, ᱢᱚᱬᱮ ᱥᱤᱧ ᱢᱚᱬᱮ ᱧᱤᱫᱟᱹ ᱫᱚ᱾ ᱯᱮ ᱥᱤᱧ ᱯᱮ ᱫᱤᱱ ᱜᱮ ᱦᱩᱭᱩᱜ ᱠᱟᱱᱟ ᱵᱮᱥᱤ
ᱚ
ᱦᱳᱭ
ᱟᱫᱚ ᱛᱟᱦᱚᱞᱮ ᱟᱯᱮ ᱚᱱᱛᱮᱱᱟᱜ ᱥᱫᱚ ᱢᱟᱱᱮ ᱡᱟᱦᱟᱸ ᱞᱮᱠᱟᱢ ᱞᱟᱹᱭ ᱠᱮᱜᱼᱟ ᱵᱤᱱ ᱢᱟᱱᱮ ᱮ ᱢᱚᱬᱮ ᱥᱤᱧ ᱵᱚᱫᱚᱞ ᱛᱮ ᱯᱮ ᱥᱤᱧ ᱱᱤᱛᱚᱜ ᱫᱚᱯᱮ ᱢᱟᱱᱟᱣ ᱮᱫ-ᱟ ᱟᱫᱚ ᱪᱮᱫ ᱞᱮᱠᱟ ᱯᱮ ᱥᱤᱧ ᱯᱮ ᱢᱟᱱᱟᱣᱮᱫᱼᱟ ᱠᱟᱹᱴᱤᱡ ᱞᱟᱹᱭ ᱵᱤᱱ
ᱦᱳᱭ ᱦᱮᱸ ᱟᱹᱰᱤ ᱱᱟᱯᱟᱭ ᱠᱩᱠᱞᱤ ᱵᱤᱱ ᱫᱚᱦᱚ ᱟᱠᱟᱫᱼᱟ ᱯᱮ ᱥᱤᱧ ᱯᱮ ᱧᱤᱫᱟᱹ ᱫᱚ ᱡᱮᱢᱚᱱ ᱟᱵᱚ ᱫᱚ ᱠᱟᱛᱷᱟ ᱨᱮᱵᱚᱱ ᱢᱮᱱ ᱟᱠᱟᱫᱟ ᱢᱟᱲᱟᱝ ᱫᱚ ᱡᱮ ᱢᱚᱬᱮ ᱥᱤᱧ ᱢᱚᱬᱮ ᱧᱤᱫᱟᱹ ᱟᱫᱚ ᱠᱟᱹᱢᱤ ᱦᱚᱨᱟ ᱫᱚ ᱦᱟᱸᱜ ᱡᱮ ᱡᱮᱢᱚᱱ ᱯᱨᱚᱛᱷᱚᱢ ᱫᱚ ᱵᱚᱸᱜᱟ ᱢᱟᱱᱮ ᱯᱨᱚᱛᱷᱚᱢ ᱫᱤᱱ ᱦᱤᱞᱳᱜ ᱫᱚ ᱡᱮᱢᱚᱱ ᱯᱤᱴᱷᱟᱹ, ᱯᱤᱴᱷᱟᱹ ᱫᱚ ᱵᱟᱝᱟ ᱚᱱᱮ ᱯᱚᱨᱚᱵᱽ ᱠᱚ ᱦᱩᱭᱩᱜᱼᱟ ᱡᱟᱦᱟᱸ ᱫᱚ ᱤᱭᱟᱹ ᱪᱮᱫ ᱠᱚ ᱞᱟᱹᱭᱟ ᱮ ᱰᱟᱝᱨᱤ ᱡᱟᱜᱟᱱᱱᱟ ᱠᱚᱣᱟ ᱦᱮᱸ ᱥᱮ ᱵᱟᱝᱟ ᱚᱱᱟ ᱫᱚ ᱢᱟᱲᱟᱝ ᱡᱮᱢᱚᱱ ᱡᱟᱜᱟᱱᱱᱟ ᱫᱚ ᱦᱩᱭᱩᱜᱼᱟ ᱛᱟᱨᱯᱚᱨᱮ ᱫᱚ ᱦᱟᱸᱜ ᱚᱱᱮ ᱜᱚᱴ ᱯᱩᱡᱟᱹ ᱵᱟᱝ ᱦᱩᱭᱩᱜᱼᱟ ᱜᱚᱴ ᱯᱩᱡᱟᱹ ᱦᱩᱭᱩᱜ ᱛᱟᱵᱚᱱᱟ ᱛᱟᱨᱯᱚᱨᱮ ᱫᱚ ᱡᱮᱢᱚᱱ ᱵᱚᱸᱜᱟᱜ ᱫᱤᱱ ᱦᱤᱞᱳᱜ ᱫᱚ ᱫᱚ ᱱᱚᱜ-ᱚᱭ ᱡᱟᱜᱟᱣ ᱠᱚ ᱦᱩᱭᱩᱜ ᱛᱟᱵᱚᱱᱟ ᱢᱟᱱᱮ ᱡᱟᱦᱟᱸ ᱵᱚᱱ ᱤᱭᱟᱹ ᱠᱚᱣᱟ ᱟᱨᱠᱤ
ᱦᱳᱭ ᱦᱳᱭ ᱦᱳᱭ
ᱦᱳᱭ ᱚᱱᱟ ᱠᱷᱩᱱᱴᱟᱹᱣ ᱟᱨ ᱛᱟᱨᱯᱚᱨᱮᱨ ᱫᱤᱱ ᱫᱚ ᱱᱚᱜ-ᱚᱭ ᱡᱮᱢᱚᱱ ᱚᱱᱟ ᱨᱮᱱᱟᱜ ᱮᱱᱮᱡ ᱥᱮᱨᱮᱧ ᱠᱚ ᱟᱫᱚ ᱚᱱᱮ ᱮᱱᱮᱡ ᱥᱮᱨᱮᱧ ᱜᱮ ᱛᱚ ᱵᱟᱨ ᱫᱤᱱ ᱫᱚ ᱦᱟᱸᱜ ᱯᱮ ᱫᱤᱱ ᱦᱩᱭᱩᱜᱼᱟ
ᱦᱳᱭ
ᱯᱩᱡᱟᱹ ᱯᱟᱥᱟ ᱫᱚ ᱦᱟᱸᱜ ᱯᱮ ᱫᱤᱱ ᱦᱩᱭᱩᱜ ᱟᱛᱚ ᱵᱟᱨ ᱫᱤᱱ ᱫᱚ ᱮᱱᱮᱡ ᱟᱫᱚ ᱡᱮᱢᱚᱱ ᱟᱞᱮ ᱥᱮᱫ ᱫᱚ ᱱᱚᱜ-ᱚᱭ ᱡᱮᱢᱚᱱ ᱠᱷᱩᱱᱴᱟᱹᱣ ᱠᱷᱚᱱᱟᱜ ᱵᱚᱱ ᱮᱱᱮᱡ ᱠᱟᱱᱟ ᱥᱮᱨᱮᱧ ᱮᱫᱟᱵᱚᱱ ᱟᱫᱚ ᱚᱱᱟ ᱫᱚ ᱦᱟᱸᱜ ᱩᱱᱟᱹᱜ ᱫᱤᱱ ᱫᱚ ᱦᱟᱸᱜ ᱵᱟᱝᱞᱮ ᱮᱱᱮᱡ ᱥᱮᱨᱮᱧ ᱮᱫᱟ ᱚᱱᱟ ᱜᱮ ᱵᱟᱠᱷᱟᱡ ᱯᱩᱡᱟᱹ ᱠᱚᱫᱚ ᱚᱱᱠᱟ ᱫᱚ ᱯᱮ, ᱯᱮ ᱫᱤᱱ ᱨᱮᱱᱟᱜ ᱜᱮᱛᱚ ᱯᱩᱡᱟᱹ ᱠᱟᱱᱟ ᱛᱟᱨᱯᱚᱨᱮ ᱫᱚᱛᱚ ᱦᱟᱸᱜ ᱮᱱᱮᱡ ᱥᱮᱨᱮᱧ
ᱟᱪᱪᱷᱟ ᱱᱟᱯᱟᱭ
ᱦᱳᱭ ᱮᱱᱮ ᱥᱮᱨᱮᱧ ᱫᱚ ᱚᱱᱠᱟ ᱵᱟᱝ ᱦᱩᱭᱩᱜ ᱠᱟᱱᱟ᱾
ᱚ
ᱦᱳᱭ